ᱦᱩᱸ ᱦᱮᱞᱳ ᱦᱩ ᱡᱚᱦᱟᱨ ᱜᱮ
ᱦᱟ
ᱟᱪ ᱠᱷᱚᱵᱚᱨ ᱠᱚ ᱞᱟᱹᱭ ᱢᱮ ᱪᱮᱫ ᱠᱚᱢ ᱪᱤᱠᱟᱹᱭᱮᱫᱟ ᱾
ᱦᱚᱸ, ᱪᱮᱫ ᱜᱮ ᱵᱟᱝ ᱥᱮᱨᱚᱠᱚᱢ ᱫᱚ ᱱᱚᱜᱼᱚᱭ ᱨᱩᱢ ᱠᱚᱨᱮ ᱜᱮ ᱾
ᱚ ᱟᱪᱪᱷᱟ
ᱟᱢᱜᱮ ᱪᱮᱫ ᱠᱚᱢ ᱪᱤᱠᱟᱹ ᱵᱟᱲᱟᱭᱮᱫᱟ ᱾
ᱦᱮᱸ ᱪᱤᱠᱟᱹ ᱵᱚᱞᱛᱮ ᱪᱮᱫ ᱦᱚᱸ ᱚᱱᱠᱟ ᱞᱮᱠᱟ ᱫᱚ ᱵᱟᱝ ᱪᱤᱠᱟᱹᱭ ᱦᱩᱭᱩᱜ ᱠᱟᱱᱟ, ᱚᱲᱟᱜ ᱠᱚᱨᱮ ᱜᱮ ᱥᱤᱛᱩᱝ ᱠᱟᱱᱟ ᱟᱹᱰᱤ ᱡᱟᱹᱥᱛᱤ ᱾ ᱛᱤᱛ ᱟᱞᱮ ᱚᱲᱟᱜ ᱠᱚᱨᱮᱜᱮ ᱢᱤᱱᱤᱧ ᱠᱤᱫᱤᱧᱟ ᱾
ᱦᱚᱸ ᱟᱨ, ᱠᱟᱹᱢᱤ ᱠᱚᱫᱚ ᱯᱮ ᱥᱟᱸᱴᱟᱣ ᱵᱟᱲᱟ ᱠᱮᱫᱟ ᱾
ᱦᱮᱸ ᱯᱨᱟᱭ ᱥᱟᱢᱴᱟᱣ ᱞᱮᱠᱟᱜᱮ ᱟᱫᱚ ᱚᱱᱮ ᱠᱟᱹᱴᱤᱡ ᱚᱱᱮ ᱠᱷᱚᱥᱞᱟ ᱠᱚᱞᱮ ᱮᱨ ᱞᱮᱫᱟ ᱚᱱᱟ ᱠᱚᱜᱮ ᱵᱟᱝ ᱟ ᱥᱟᱢᱴᱟᱣ ᱦᱩᱭ ᱠᱟᱱᱟ ᱚᱱᱟ ᱠᱚᱜᱮ ᱠᱟᱹᱴᱤᱡ ᱥᱟᱨᱮᱡ ᱟᱠᱟᱱ ᱜᱮᱭᱟ, ᱮᱠᱷᱚᱱ ᱦᱚᱸ ᱢᱮᱱᱟᱜ ᱜᱮᱭᱟ ᱛᱟᱦᱚᱞᱮ ᱚᱱᱟ ᱠᱚᱜᱮ ᱥᱟᱢᱴᱟᱣ ᱵᱟᱲᱟᱭ ᱦᱩᱭᱩᱜ ᱠᱟᱱᱟ ᱾
ᱦᱚᱸ, ᱟᱪᱪᱷᱟ ᱟᱪᱪᱷᱟ ᱚᱱᱟ ᱠᱚᱯᱮ ᱥᱟᱢᱴᱟᱣ ᱵᱟᱲᱟᱭᱮᱫᱟ ᱾
ᱦᱚᱭ
ᱟᱪᱪᱷᱟ ᱦᱩᱲᱩ ᱠᱚᱫᱚ ᱵᱟᱯᱮ ᱪᱟᱥᱮᱫᱟ ᱟᱯᱮ ᱥᱮᱱ ᱫᱚ?
ᱦᱮᱸ ᱚᱱᱟ ᱫᱚ, ᱪᱟᱥ ᱫᱚᱞᱮ ᱪᱟᱥ ᱞᱮᱫᱟ ᱟᱫᱚ ᱞᱟᱦᱟ ᱚᱱᱟ ᱫᱚ ᱠᱟᱹᱴᱤᱡ ᱞᱟᱦᱟ ᱧᱚᱜ ᱜᱮᱞᱮ ᱥᱟᱢᱴᱟᱣ ᱠᱟᱫᱟ ᱦᱟᱸᱜ ᱾ ᱟᱫᱚ ᱞᱟᱦᱟ ᱧᱚᱜ ᱵᱚᱞᱛᱮ ᱦᱩᱭᱮᱱ ᱜᱮᱭᱟ ᱚᱱᱟ ᱫᱚ ᱰᱷᱮᱨ ᱫᱤᱱ ᱨᱮᱜᱮ ᱟᱫᱚ ᱾ ᱠᱷᱚᱥᱞᱟ ᱠᱚᱫᱚ ᱛᱟᱭᱚᱢ ᱧᱚᱜ, ᱜᱮᱭᱟ ᱠᱟᱹᱴᱤᱡ ᱛᱟᱦᱚᱞᱮ ᱤᱱᱟᱹ ᱦᱚᱛᱮᱡ ᱛᱮ ᱮᱸ ᱢᱟᱱᱮ ᱛᱟᱭᱚᱢ ᱛᱮ ᱡᱟᱦᱟᱸ ᱚᱱᱰᱮ ᱮᱨ ᱠᱟᱫᱟ ᱚᱱᱟ ᱠᱚᱫᱚ ᱟᱣᱨᱤᱞᱮ ᱥᱟᱢᱴᱟᱣ ᱫᱟᱲᱮᱭᱟᱜᱼᱟ, ᱞᱟᱦᱟᱛᱮ ᱮᱨᱟᱜ ᱠᱚᱫᱚᱞᱮ ᱥᱟᱢᱴᱟᱣ ᱟᱠᱟᱫᱟ ᱞᱟᱦᱟ ᱨᱮᱜᱮ ᱾᱾
ᱦᱮᱸ ᱟᱪᱪᱷᱟ ᱟᱪᱪᱷᱟ ᱟᱨ ᱪᱮᱫ ᱠᱚ ᱪᱟᱥ ᱦᱩᱭᱩᱜ ᱜᱮᱭᱟ ᱟᱯᱮ ᱥᱮᱱ ᱫᱚ, ᱚᱱᱟ ᱦᱩᱲᱩ ᱠᱚ ᱦᱩᱲᱩ ᱵᱟᱫ ᱠᱟᱛᱮ ᱨᱮᱦᱚᱸ? ᱟᱨᱦᱚᱸ ᱮᱴᱟᱜ.. ᱤᱭᱟᱹ ᱠᱚ
ᱟᱫᱚ ᱮᱴᱟᱜ ᱠᱚᱫᱚ ᱚᱱᱮ ᱥᱚᱵᱽᱡᱤ ᱠᱚ ᱢᱮᱱᱟᱜᱼᱟ ᱟᱱᱟᱡᱽ ᱠᱚ ᱡᱟᱦᱟᱸ ᱫᱚ ᱟᱩᱸ ᱡᱚᱛᱚ ᱨᱚᱠᱚᱢᱟᱜ ᱜᱮ ᱨᱚᱦᱚᱭ ᱦᱩᱭᱩᱜ ᱜᱮᱭᱟ ᱾ ᱦᱚᱭ ᱡᱮᱢᱚᱱᱼᱼ ᱵᱚᱨᱵᱚᱴᱤ ᱠᱷᱚᱡᱽ ᱮᱦᱚᱵ ᱠᱟᱛᱮᱫ ᱟᱹᱞᱩ, ᱵᱮᱸᱜᱟᱲ ᱛᱟᱯᱚᱨᱮ ᱚᱭ ᱠᱚᱨᱚᱞᱟ ᱠᱚ ᱢᱟᱱᱮ ᱥᱟᱱᱟᱢ ᱞᱮᱠᱟᱼᱼ ᱠᱟᱱᱟᱜ ᱜᱮ ᱟᱨ
ᱢᱟᱱᱮ ᱟᱨᱠᱤ ᱥᱚᱵᱽᱡᱤ ᱡᱟᱦᱟᱸ ᱠᱚᱵᱩᱱ ᱡᱚᱢ ᱜᱮᱭᱟ, ᱟᱨᱠᱤ ᱚᱱᱟ ᱠᱚ ᱯᱨᱟᱭ ᱡᱚᱛᱚ ᱞᱮᱠᱟ ᱜᱮᱯᱮ ᱪᱟᱥ ᱟᱥᱤ ᱟᱪᱪᱷᱟ ᱟᱫᱚ ᱱᱚᱜᱼᱚᱭ ᱡᱮ ᱢᱟᱱᱮ ᱥᱮᱨᱢᱟ ᱫᱟᱜ ᱢᱟ ᱦᱚᱭᱛᱚ, ᱴᱷᱤᱠ ᱴᱷᱟᱠ ᱦᱟᱸᱜ ᱵᱟᱭ ᱫᱟᱜ ᱮᱫᱟ ᱛᱟᱞᱦᱮ ᱱᱚᱣᱟ ᱠᱚ ᱟᱯᱮ ᱢᱟᱱᱮ ᱫᱟᱜ ᱨᱮᱭᱟᱜ ᱵᱮᱵᱚᱥᱛᱷᱟ ᱫᱚ ᱢᱟᱱᱮ ᱪᱮᱫ ᱪᱮᱫ ᱢᱟᱱᱮ ᱚᱠᱟ ᱠᱷᱚᱱ ᱯᱮ ᱤᱭᱟᱹᱭ ᱜᱮᱭᱟ ᱟᱨᱠᱤ ᱾
ᱫᱟᱜ ᱵᱚᱞᱛᱮ ᱱᱚᱛᱮ ᱫᱚ ᱠᱮᱱᱟᱞ ᱨᱮᱱᱟᱜ ᱫᱟᱜ ᱨᱮ ᱧᱟᱢ ᱜᱮᱭᱟ ᱾ ᱠᱮᱱᱮᱞ ᱦᱮᱸ ᱠᱮᱱᱮᱞ ᱨᱮᱱᱟᱜ ᱫᱟᱜ ᱛᱮᱜᱮ ᱪᱟᱥ ᱟᱵᱟᱫᱽ ᱫᱚ ᱦᱩᱭᱩᱜ ᱜᱮᱭᱟ ᱾
ᱚᱸ ᱚᱱᱟ ᱟᱪᱷᱟ ᱚᱱᱟ ᱠᱮᱱᱮᱞᱤᱭᱟᱹ ᱨᱮᱫᱚ ᱪᱮᱫ ᱞᱮᱠᱟ ᱢᱟᱱᱮ ᱟᱨᱠᱤ ᱢᱟᱱᱮ ᱮᱸ ᱢᱟᱱᱮ ᱟᱨᱠᱤ ᱫᱤᱱᱟᱹᱢ ᱫᱤᱱ ᱜᱮᱠᱚ ᱢᱟᱱᱮ ᱠᱷᱚᱡᱽ ᱞᱮᱱᱠᱷᱟᱱ ᱧᱟᱢᱚᱜᱼᱟ ᱥᱮ ᱟᱱᱮ ᱥᱚᱯᱛᱟᱦᱚᱨᱮ ᱥᱮ ᱪᱟᱸᱫᱚ ᱨᱮ ᱥᱮ ᱪᱮᱫ ᱞᱮᱠᱟ ᱟᱨᱠᱤ?
ᱚᱱᱠᱟ ᱚᱱᱠᱟ ᱫᱚ ᱵᱟᱝ ᱦᱚᱸᱜᱼᱚᱭ ᱡᱮᱢᱚᱱ ᱮᱦᱸ ᱫᱷᱚᱨᱚᱱ ᱨᱮ, ᱫᱷᱚᱨᱚᱱ ᱨᱮᱫᱚ ᱮᱮᱸ ᱦᱳᱭ ᱯᱮ ᱫᱷᱟᱣ ᱫᱟᱜ ᱠᱚ ᱮᱢᱟ ᱳᱭ ᱯᱚᱱᱮᱨᱚ ᱦᱮᱸ ᱯᱚᱱᱮᱨᱚ ᱫᱤᱱ ᱜᱟᱱ ᱾ ᱢᱟᱱᱮ ᱵᱟᱨ ᱦᱟᱯᱛᱟ ᱠᱟᱛᱮᱫ ᱨᱮᱱᱟᱜ ᱫᱟᱜ ᱠᱚ ᱟᱲᱟᱜ ᱠᱟᱜᱼᱟ ᱟᱫᱚ ᱤᱱᱟᱹ ᱫᱟᱜ ᱛᱮᱜᱮ ᱡᱟ ᱦᱩᱭᱱᱟ ᱾ ᱛᱟᱞᱟᱨᱮ ᱟᱨᱚ ᱦᱳᱭᱛᱳ ᱵᱟᱨ ᱦᱟᱯᱛᱟ ᱮᱸ ᱜᱟᱱ ᱵᱚᱱᱫᱚ ᱠᱟᱜᱼᱟ ᱠᱚ ᱾
ᱵᱟᱨᱚ ᱵᱟᱨᱚ ᱛᱮᱠᱚ ᱮᱢᱚᱜ ᱜᱮᱭᱟ ᱢᱟᱱᱮ ᱴᱟᱱᱟ ᱫᱚ ᱟ ᱢᱤᱫ ᱨᱚᱠᱚᱢ ᱫᱚ ᱵᱟᱝ ᱠᱚ ᱟᱲᱟᱜ ᱠᱟᱜ ᱜᱮᱭᱟ ᱠᱟᱨᱚᱱ ᱢᱤᱫ ᱨᱚᱠᱚᱢ ᱟᱲᱟᱜ ᱠᱟᱜ ᱠᱷᱟᱡᱽ ᱫᱚ ᱮᱸ ᱡᱟᱦᱟᱸ ᱱᱚᱸᱰᱮ ᱟᱸᱡᱚᱢ ᱠᱟᱜ ᱜᱮᱭᱟᱯᱮ ᱢᱩᱠᱩᱴᱢᱩᱱᱤᱯᱩᱨ ᱰᱮᱢ ᱡᱟᱦᱟᱸ
ᱦᱮᱸ ᱦᱮᱸ ᱦᱮᱸ ᱟᱸᱡᱚᱢ ᱦᱩᱭ ᱠᱟᱱ ᱜᱮᱭᱟ ᱾
ᱦᱳᱭ ᱟᱫᱚ ᱱᱚᱣᱟ ᱰᱮᱢ ᱨᱮᱱᱟᱜ ᱫᱟᱜ ᱜᱮᱛᱚ ᱛᱟᱞᱦᱮ ᱱᱚᱣᱟ ᱫᱟᱜ ᱫᱚ ᱱᱤᱛᱚᱜ ᱫᱚ ᱦᱟᱱᱟ ᱡᱟᱦᱟᱸ ᱵᱚᱲᱚ ᱴᱟᱣᱩᱱ ᱠᱚᱨᱮ ᱫᱟᱜ ᱱᱚᱸᱰᱮ ᱠᱷᱚᱡᱽ ᱜᱮᱛᱚ ᱠᱚ ᱯᱟᱭᱤᱯ ᱛᱮᱠᱚ ᱤᱫᱤᱭ ᱫᱟᱥᱮ ᱨᱮᱯᱷᱟ ᱤᱭᱟᱹ ᱠᱟᱛᱮᱫ ᱾
ᱚᱸᱰᱮ ᱠᱷᱚᱱ ᱜᱮ ᱥᱟᱯᱞᱟᱭ ᱮᱢᱟ ᱦᱮᱸ,
ᱦᱮᱸ ᱚᱸᱰᱮ ᱠᱷ ᱮᱢᱫᱟ‌ ᱛᱟᱦᱞᱮ ᱮ ᱱᱮᱛᱟᱨ ᱢᱟ ᱟᱹᱰᱤ ᱢᱟᱨᱟᱝ ᱢᱟᱨᱟᱝ ᱯᱟᱭᱤᱯ ᱠᱚᱠᱚ ᱵᱟᱹᱭᱥᱟᱹᱣ ᱟᱠᱟᱫᱟ ᱵᱟᱨ ᱯᱮ ᱡᱟᱭᱜᱟ ᱨᱮ, ᱛᱚ ᱩᱱᱟᱹᱜ ᱜᱟᱱ ᱫᱟᱜ ᱢᱟᱱᱮ ᱢᱤᱫᱴᱮᱱ ᱠᱮᱱᱮᱞ ᱨᱮᱱᱟᱜ ᱫᱟᱜ ᱪᱟᱞᱟᱜ ᱠᱟᱱᱟ ᱫᱤᱱᱟᱹᱢ ᱫᱤᱱ, ᱱᱚᱜ ᱚᱭ ᱡᱮ ᱩᱱᱟᱹᱜ- ᱜᱟᱱ ᱫᱟᱜ ᱪᱟᱞᱟᱜ ᱠᱟᱱᱟ ᱛᱟᱦᱚᱞᱮ ᱩᱱᱠᱩ ᱡᱟᱦᱟᱸᱭ ᱴᱟᱣᱩᱱ ᱠᱚᱨᱮ ᱢᱮᱱᱟᱜ ᱠᱚᱣᱟ ᱟᱵᱚ ᱢᱟᱱᱮ ᱦᱚᱲ ᱠᱚ ᱢᱮᱱᱟᱜ ᱠᱚᱣᱟ ᱩᱱᱠᱩ ᱠᱚ ᱡᱟ- ᱛᱮ ᱟᱞᱚ ᱚᱥᱩᱵᱤᱫᱟ ᱦᱩᱭᱩᱜ ᱛᱟᱠᱚᱢᱟᱭ ᱚᱱᱟ ᱞᱟᱹᱜᱤᱫ ᱛᱮᱦᱚᱸ ᱫᱟᱜ ᱠᱟᱹᱴᱤᱡ ᱠᱚ ᱥᱴᱚᱠ ᱠᱟᱛᱮ ᱠᱚ ᱫᱚᱦᱚ ᱠᱟᱜᱼᱟ ᱡᱟᱛᱮ ᱫᱟᱜ ᱟᱞᱚ ᱠᱚᱢᱚᱜ,
ᱦᱩᱸ ᱢᱟᱱᱮ ᱫᱟᱜ ᱨᱮᱭᱟᱜ ᱥᱚᱝᱠᱚᱴ ᱟᱞᱚ ᱦᱤᱡᱩᱜ ᱢᱟ ᱟᱨᱠᱤ ᱱᱚᱣᱟ ᱠᱚ ᱤᱭᱟᱹ ᱠᱟᱛᱮᱜ᱾ ᱚᱱᱮ ᱚᱱᱠᱟ ᱞᱮᱠᱟᱛᱮ ᱟᱨᱠᱤ ᱩᱱᱠᱩ ᱵᱮᱵᱚᱥᱛᱷᱟ ᱠᱟᱛᱮ ᱚᱱᱟ ᱠᱚ ᱫᱚᱦᱚ ᱟᱠᱟᱫᱟ᱾
ᱟᱫᱚ ᱚᱱᱟ ᱠᱷᱟᱹᱛᱤᱨ ᱜᱮ ᱞᱟᱦᱟ ᱠᱷᱚᱡᱽ ᱜᱮᱠᱚ ᱩᱭᱦᱟᱹᱨ ᱠᱟᱜᱼᱟ ᱵᱷᱟᱵᱽᱱᱟ ᱠᱟᱛᱮ ᱠᱚ ᱧᱮᱞᱟ ᱡᱮ, ᱮ ᱛᱤᱱ ᱫᱷᱟᱣ ᱫᱟᱜ ᱮᱢᱱᱤ ᱠᱷᱟᱱ ᱫᱟᱜ ᱢᱟᱱᱮ ᱴᱷᱤᱠᱴᱷᱟᱠ ᱛᱟᱦᱮᱱᱟ᱾ ᱦᱤᱥᱟᱹᱵᱽ ᱚᱠᱟ ᱥᱚᱢᱚᱭ ᱫᱚ ᱵᱟᱨ ᱫᱷᱟᱣ ᱚᱠᱟ ᱥᱚᱢᱚᱭ ᱫᱚ ᱯᱮ ᱫᱷᱟᱣ ᱠᱚ ᱟᱲᱟᱜ ᱜᱮᱭᱟ, ᱟᱨ ᱱᱤᱝᱠᱟᱹ ᱡᱟᱹᱯᱩᱫ ᱫᱤᱱ ᱢᱟ ᱟᱲᱟᱜ ᱜᱮᱭᱟ ᱠᱚ ᱠᱟᱨᱚᱱ ᱩᱱ ᱫᱚ ᱫᱟᱜ ᱫᱚᱦᱚ ᱛᱚ ᱟᱨ ᱥᱚᱢᱵᱷᱚᱵ ᱵᱟᱝ ᱠᱟᱱᱟ ᱩᱱᱟᱹᱜ ᱜᱟᱱ ᱫᱟᱜ ᱫᱤᱱᱟᱹᱢ ᱫᱤᱱᱮ ᱡᱟᱹᱯᱩᱫᱟᱭ ᱩᱱ ᱫᱚᱠᱚ ᱟᱲᱟᱜ ᱜᱮᱭᱟ ᱜᱷᱚᱱᱚ ᱜᱷᱚᱱᱚᱜᱮ ᱢᱟᱱᱮ ᱟᱹᱰᱤ ᱞᱚᱜᱚᱱ ᱞᱚᱜᱚᱱ ᱠᱚ ᱟᱲᱟᱜ ᱤᱫᱤᱭ ᱜᱮᱭᱟ ᱦᱳᱭᱛᱳ ᱛᱟᱞᱟᱮ ᱵᱟᱨᱥᱤᱝ ᱜᱟᱱ ᱠᱚ ᱵᱚᱱᱫᱚ ᱠᱮᱫᱟ ᱟᱨᱚ ᱠᱚ ᱟᱲᱟᱜ ᱠᱮᱫᱟ ᱤᱱᱠᱟᱹ ᱟᱫᱚ ᱚᱠᱟ ᱞᱮᱠᱟᱭ ᱫᱟᱜᱟᱭ ᱚᱱᱟ ᱪᱮᱛᱟᱱ ᱨᱮ ᱰᱤᱯᱮᱱᱰᱟᱭ, ᱪᱮᱫᱟᱜ ᱥᱮ ᱡᱩᱫᱤ ᱡᱟᱹᱥᱛᱤ ᱫᱟᱜ ᱠᱮᱫᱟ ᱛᱟᱦᱚᱞᱮ ᱡᱟᱦᱟᱸ ᱰᱮᱢ ᱤᱭᱟᱹ ᱢᱟᱱᱮ ᱚᱱᱟ ᱡᱚᱞᱟ ᱫᱷᱟᱨᱮ ᱠᱚᱨᱮ ᱢᱮᱱᱟᱜ ᱠᱚᱣᱟ ᱟᱵᱚ ᱡᱟᱹᱥᱛᱤ ᱜᱮ ᱦᱚᱲ ᱟᱵᱚ ᱥᱟᱱᱛᱟᱲ ᱠᱚᱜᱮ ᱢᱮᱱᱟᱜ ᱠᱚᱣᱟ ᱚᱱᱟ
ᱥᱟᱱᱛᱟᱲ ᱠᱚᱜᱮ ᱢᱮᱱᱟᱜ ᱠᱚᱣᱟ ᱦᱮᱸ ᱚᱱᱟ ᱟᱨᱮ ᱨᱮᱫᱚ,
ᱦᱳᱭ, ᱟᱫᱚ ᱩᱱᱠᱩ ᱠᱚ ᱡᱩᱫᱤ ᱡᱟᱹᱥᱛᱤ ᱫᱟᱜ ᱯᱮᱨᱮᱡᱚᱜᱼᱟ ᱛᱟᱦᱚᱞᱮ ᱚᱲᱟᱜ ᱦᱟᱹᱨᱤᱡ ᱫᱟᱜ ᱨᱟ ᱠᱟᱜ ᱦᱤᱡᱩᱜ ᱜᱮᱭᱟ ᱚᱱᱠᱟ ᱢᱤᱫᱴᱮᱱ ᱯᱚᱨᱤᱥᱛᱷᱤᱛᱤ ᱛᱤᱸᱜᱩᱜ ᱜᱮᱭᱟ ᱟᱫᱚ ᱚᱱᱟ ᱠᱷᱟᱹᱛᱤᱨ ᱛᱮᱜᱮ ᱩᱱᱠᱩ ᱠᱚ ᱧᱮᱞᱟ ᱡᱮ ᱦᱚᱜᱼᱚᱭ ᱡᱮ ᱱᱩᱱᱟᱹᱜ ᱜᱟᱱ ᱫᱟᱜ ᱤᱭᱟᱹ ᱵᱟᱹᱲᱛᱤ ᱫᱚᱦᱚ ᱠᱟᱛᱮ ᱛᱚ ᱞᱟᱵᱷ ᱵᱟᱹᱱᱩᱜ ᱠᱟᱫᱟ ᱛᱚ ᱦᱟᱱᱛᱮ ᱵᱟᱠᱷᱟᱡ ᱟᱹᱛᱩ ᱠᱚ ᱰᱩᱵᱩᱡᱚᱜᱼᱟ᱾ ᱛᱟᱞᱮ ᱚᱱᱟ ᱠᱷᱟᱹᱛᱤᱨ ᱛᱮ ᱩᱱᱠᱩ ᱫᱚ ᱚ ᱟᱲᱟᱜ ᱦᱚᱫ ᱜᱮᱭᱟ ᱠᱚ ᱞᱚᱜᱚᱱ ᱞᱚᱜᱚᱱ ᱜᱮ᱾
ᱟᱪᱪᱷᱟ ᱟᱪᱪᱷᱟ ᱢᱟᱱᱮ ᱡᱟᱦᱟᱸ ᱛᱤᱱᱟᱹᱜ ᱟᱨᱠᱤ ᱞᱟᱹᱠᱛᱤᱜᱼᱟ ᱩᱱᱠᱩ ᱦᱚᱸ ᱚᱱᱟ ᱠᱚ ᱧᱮᱞ ᱟᱠᱚ ᱢᱟᱱᱮ ᱟᱨ ᱠᱤ ᱮᱸ ᱡᱩᱫᱤ ᱟᱹᱰᱤ ᱤ ᱡᱟᱹᱥᱛᱤ ᱜᱚᱨᱚᱢᱟ ᱛᱟᱦᱞᱮ ᱚᱱᱟ ᱦᱤᱥᱟᱹᱵᱽ ᱛᱮ, ᱦᱚᱭᱛᱳ ᱩᱥᱟᱹᱨᱟ ᱧᱚᱜ ᱠᱚ ᱮᱢᱟᱠᱚ ᱢᱟᱱᱮ ᱯᱚᱨᱯᱚᱨ ᱧᱚᱜ ᱟᱨ ᱡᱩᱫᱤ ᱫᱟᱜ ᱡᱟᱹᱲᱤ ᱫᱤᱱ ᱫᱚ ᱛᱚᱠᱷᱚᱱ ᱫᱚ ᱚᱱᱟ ᱫᱚᱠᱚ ᱟᱨᱠᱤ ᱚᱱᱟ ᱵᱟᱠᱚ ᱟᱲᱟᱜᱟ ᱵᱟᱝᱠᱷᱟᱱ ᱛ ᱚᱱᱮ ᱡᱟᱦᱟᱸᱢ ᱞᱟᱹᱭ ᱠᱮᱫ ᱞᱮᱠᱟ ᱚᱱᱟ ᱥᱩᱨ ᱥᱩᱯᱩᱨ ᱨᱮᱱ ᱡᱟᱦᱟᱸᱭ ᱢᱟᱱᱮ ᱥᱟᱱᱛᱟᱲ ᱟᱹᱛᱩ ᱠᱚᱜᱮ ᱡᱟᱹᱥᱛᱤ ᱢᱮᱱᱟᱜᱼᱟ ᱩᱱᱠᱩ ᱠᱚ ᱰᱩᱵᱩᱡᱚᱜᱼᱟ᱾ ᱢᱟᱱᱮ ᱞᱟᱹᱭ ᱜᱟᱱᱚᱜᱼᱟ ᱡᱟᱦᱟᱸ ᱛᱤᱱᱟᱹᱜ ᱫᱚᱨᱠᱟᱨᱟ ᱟᱨᱠᱤ ᱡᱟᱦᱟᱸ ᱛᱤᱱᱟᱹᱜ ᱚᱱᱟ ᱥᱚᱵᱡᱤ ᱠᱚ ᱪᱟᱥᱟ ᱚᱱᱮ ᱟᱱᱟᱡ ᱠᱚ ᱦᱩᱲᱩ ᱠᱚ ᱪᱟᱥ ᱨᱮ ᱡᱟᱦᱟᱸ ᱛᱤᱱᱟᱹᱜ ᱞᱟᱹᱠᱛᱤᱭᱟ ᱚᱱᱟ ᱫᱚ ᱦᱟᱸᱜ ᱩᱱᱠᱩ ᱚᱱᱟ ᱦᱤᱥᱟᱹᱵ ᱛᱮᱜᱤ ᱢᱟᱱᱮ ᱵᱟᱨᱟ ᱦᱟᱯᱛᱟ ᱯᱮ ᱦᱟᱯᱛᱟ ᱞᱮᱠᱟ ᱯᱚᱨᱯᱚᱨ ᱥᱮ ᱚᱱᱟ ᱫᱚ ᱚᱱᱟ ᱫᱟᱜ ᱫᱚᱠᱚ ᱢᱟᱱᱮ ᱟᱲᱟᱜᱟᱚ ᱠᱮᱱᱮᱞ ᱨᱮᱭᱟᱜ ᱫᱟᱜ ᱫᱚ ᱚᱱᱟ ᱛᱮᱜᱮ ᱮᱸ ᱪᱟᱥ ᱵᱟᱥ ᱠᱟᱛᱮ ᱯᱮ ᱟᱥᱩᱞᱚᱜ ᱜᱮᱭᱟ ᱵᱟᱝ?
ᱦᱳᱭ ᱟᱫᱚ ᱱᱚᱛᱮ ᱫᱚ ᱱᱚᱣᱟ ᱢᱤᱫᱴᱮᱱ ᱥᱩᱵᱤᱫᱟ ᱧᱟᱢᱚᱜ ᱜᱮᱭᱟ ᱡᱮ ᱱᱚᱜ ᱚᱭ ᱦᱮ ᱦᱤᱡᱩᱜ ᱦᱳᱭᱛᱳ ᱚᱠᱟ ᱚᱠᱟ ᱥᱚᱢᱚᱭ ᱱᱤᱝᱠᱟᱹᱭᱟᱭ ᱫᱷᱚᱨᱚᱢ ᱨᱮᱫᱚ ᱟᱨ ᱫᱟᱜ ᱟᱠᱚ ᱫᱚ ᱞᱟᱦᱟ ᱨᱮᱜᱮ ᱠᱚ ᱰᱤᱜᱽᱞᱟᱨ ᱜᱚᱫ ᱠᱟᱜᱼᱟ ᱡᱮ ᱟᱞᱮ ᱱᱤᱱᱟᱹᱜ ᱠᱷᱚᱱ ᱡᱟᱹᱥ ᱛᱤ ᱫᱟᱜ ᱵᱟᱞᱮ ᱮᱢ ᱫᱟᱲᱮᱭᱟᱜᱼᱟ᱾ ᱦᱮᱸ ᱟᱫᱚ ᱦᱚᱜᱼᱚ ᱱᱟ ᱢᱤᱫᱴᱟᱝ ᱥᱩᱵᱤᱫᱷᱟ ᱦᱩᱭᱩᱜ ᱜᱮᱭᱟ ᱡᱟᱦᱟᱸᱭ ᱠᱚ ᱡᱩᱫᱤ ᱦᱩᱲᱩ ᱠᱚ ᱨᱚᱦᱚᱭ ᱠᱚ ᱞᱟᱹᱭᱟ ᱦᱩᱲᱩ ᱨᱮᱫᱚ ᱫᱟᱜ ᱛᱚ ᱞᱟᱜᱟᱜ ᱜᱮᱭᱟ ᱡᱟᱹᱥᱛᱤ᱾
ᱦᱮᱸ ᱦᱮᱸ
ᱛᱟᱞᱮ ᱟᱫᱚ ᱰᱤᱜᱽᱞᱟᱨ ᱠᱟᱜ ᱠᱷᱟᱡ ᱠᱚ ᱦᱳᱭᱛᱳ ᱵᱩᱡ ᱠᱮᱫ ᱠᱚ ᱡᱮ ᱵᱟᱝᱢᱟ ᱵᱟᱨ ᱵᱟᱨ ᱯᱮ ᱫᱷᱟ ᱫᱟᱜ ᱠᱚᱢᱚᱜ ᱠᱟᱱᱟ ᱱᱚᱣᱟ ᱫᱟᱜ ᱛᱮ ᱦᱩᱲᱩ ᱦᱩᱭᱩᱜ ᱛᱤᱧᱟᱹ ᱥᱮ ᱵᱟᱝ ᱦᱩᱭᱩᱜ ᱛᱤᱧᱟᱹ ᱟᱫᱚ ᱠᱚ ᱵᱩᱡᱟ ᱡᱮ ᱵᱟᱝ ᱦᱩᱭ ᱫᱟᱲᱮᱭᱟᱜᱼᱟ ᱛᱟᱞᱦᱮ ᱠᱷᱟᱡ ᱫᱚᱠᱚ ᱼᱼ ᱦᱩᱲᱩ ᱠᱚ ᱨᱚᱦᱚᱭᱟ ᱟᱨ ᱵᱟᱠᱷᱟᱡ ᱫᱚ ᱱᱚᱜᱚᱭ ᱛᱩᱲᱤ ᱠᱚ ᱢᱮᱱᱟᱜᱼᱟ ᱠᱟᱰᱟ ᱜᱷᱚᱥᱞᱟ ᱠᱚ ᱼᱼ ᱮᱴᱟᱜ ᱟᱱᱟᱡ ᱠᱚᱠᱚ ᱠᱚᱨᱟᱭ ᱜᱮᱭᱟ ᱾
ᱟᱪᱪᱷᱟ ᱚᱱᱮ ᱟᱨᱠᱤ ᱡᱟᱦᱟᱸ ᱫᱟᱜ ᱨᱮᱱᱟᱜ ᱯᱚᱨᱤᱢᱟᱱ ᱡᱟᱦᱟᱸ ᱧᱟᱢᱚᱜᱼᱟ ᱚᱱᱟ ᱫᱚ ᱞᱟᱦᱟ ᱠᱷᱚᱱ ᱜᱮ ᱩᱱᱠᱩ ᱠᱚ ᱵᱟᱰᱟᱭ ᱦᱚᱪᱚᱜᱼᱟ ᱾ ᱡᱮ ᱢᱤᱫᱴᱮ ᱫᱚ ᱫᱟᱜ ᱞᱮ ᱮᱢᱚᱜᱼᱟ ᱟ ᱛᱟᱞᱮ ᱼᱼ ᱚᱱᱟ ᱞᱮᱠᱟ ᱛᱤᱜᱤ ᱡᱟᱦᱟᱸᱭ ᱚᱱᱟ ᱥᱩᱨ ᱥᱩᱯᱩᱨ ᱨᱮᱱ ᱡᱟᱦᱟᱸᱭ ᱢᱟᱱᱮ ᱤᱭᱟᱹ ᱠᱟᱱᱟ ᱠᱚ ᱡᱟᱦᱟᱸᱭ ᱠᱚ ᱪᱟᱥ ᱵᱟᱥ ᱦᱚᱲ ᱠᱟᱱᱟ ᱠᱩ ᱼᱼ ᱚᱱᱟ ᱦᱤᱥᱟᱹᱵ ᱛᱤᱜᱤ ᱚᱱᱟ ᱠᱩ ᱡᱤᱱᱤᱥ ᱫᱩᱠᱩ ᱮ ᱴᱷᱤᱠᱟᱹ ᱜᱚᱴᱟᱭᱟᱠᱩ ᱡᱮ ᱼᱼ ᱢᱤᱫᱴᱮᱱ ᱱᱚᱣᱟ ᱫᱟᱜ ᱛᱮ ᱠᱩᱲᱟᱹᱜᱼᱟ ᱾ ᱟ ᱥᱮ ᱥᱚᱴᱚᱜᱼᱟ ᱥᱮ ᱪᱮᱫ ᱚᱱᱟ ᱞᱮᱠᱟᱛᱮ ᱟᱨᱠᱤ ᱚᱱᱟ ᱩᱱᱠᱩᱣᱟᱜ ᱢᱟᱱᱮ ᱪᱟᱥᱵᱟᱥ ᱫᱚ ᱦᱟᱸᱜ ᱠᱩ ᱼᱼ
ᱦᱮᱸ ᱦᱮᱸ ᱟᱫᱚ ᱚᱱᱟ ᱚᱱᱟ ᱢᱤᱫᱴᱮᱱ ᱥᱩᱵᱤᱫᱟ ᱧᱟᱢᱚᱜ ᱠᱟᱱᱟ ᱡᱮ ᱵᱟᱝᱢᱟ ᱞᱟᱦᱟᱨᱮ ᱠᱷᱚᱵᱚ ᱤᱭᱟᱹ ᱠᱟᱛᱮᱜ ᱠᱚ ᱠᱷᱚᱵᱚᱨ ᱠᱚ ᱧᱟᱢᱚᱜ ᱠᱟᱱᱟ- ᱠᱟᱱᱟ ᱡᱮ ᱱᱤᱱ ᱫᱷᱟᱣ ᱥᱮ ᱤᱱ ᱫᱷᱟᱣ ᱟᱫᱚ ᱱᱚᱣᱟ ᱫᱚ ᱢᱟᱱᱮ ᱚᱱᱟ ᱵᱟᱹᱧ ᱞᱟᱹᱭ ᱠᱮᱫ ᱞᱮᱠᱟ ᱡᱮ ᱫᱟᱜ ᱚᱠᱟᱞᱮᱠᱟ ᱫᱟᱜ ᱡᱟᱹᱯᱩᱫ ᱼᱼ ᱚᱱᱟ ᱪᱮᱛᱟᱱ ᱟᱨᱦᱚ ᱱᱤᱨᱵᱷᱚᱨᱟᱭ ᱪᱮᱫᱟᱜ ᱥᱮ ᱾ ᱱᱮᱥ ᱫᱚ ᱡᱮᱢᱚᱱ ᱫᱟᱜ ᱜᱮ ᱫᱟᱜ ᱫᱚ ᱩᱱᱟᱹᱜᱴᱟ ᱫᱚ ᱵᱟᱭ ᱫᱟᱜ ᱟᱠᱟᱫᱟᱭ ᱾ ᱟ ᱛᱚ ᱯᱮᱫᱷᱟ ᱦᱮᱸ ᱼᱼ ᱯᱮ ᱦᱮᱸ ᱯᱮ ᱫᱷᱟᱣ ᱜᱮᱠᱚ ᱮᱢ ᱞᱮᱱᱟ ᱫᱟᱜ ᱛᱚ ᱱᱮᱥ ᱫᱚ ᱦᱩᱲᱩ ᱠᱚᱦᱚᱸ ᱨᱚᱦᱚᱭ ᱼᱼ ᱦᱩᱭᱞᱤᱱᱟ ᱾ ᱟᱫᱚ ᱛᱟᱞᱮ ᱟᱯᱮ ᱚᱱᱛᱮ ᱫᱚ ᱪᱮᱫ ᱠᱚᱛᱮ ᱯᱮ ᱪᱟᱥ ᱟᱵᱟᱫ ᱜᱮᱭᱟ?
ᱟᱞᱮ ᱱᱚᱱᱛᱮ ᱫᱚ ᱪᱟᱥ ᱞᱟᱹᱭ ᱞᱮᱠᱷᱟᱱ ᱫᱚ ᱟᱞᱮ ᱱᱚᱱᱛᱮ ᱫᱚ ᱚᱱᱮ ᱡᱚᱛᱚ ᱪᱟᱥ ᱦᱩᱭᱩᱜ ᱜᱮᱭᱟ ᱟᱞᱮ ᱥᱮᱫ ᱫᱚ ᱡᱮᱢᱚᱱ ᱦᱩᱲᱩ ᱞᱮ ᱪᱟᱥ ᱜᱮᱭᱟ ᱾ ᱛᱟᱯᱚᱨ ᱡᱚᱱᱰᱨᱟ ᱟᱹᱰᱤ ᱡᱟᱹᱥᱛᱤ ᱪᱟᱥ ᱦᱩᱭᱩᱜᱼᱟ ᱾ ᱟᱞᱮ ᱥᱮᱱ ᱫᱚ ᱱᱟᱦᱟᱜ ᱱᱤᱛᱳᱜ ᱥᱚᱢᱚᱭ ᱫᱚ ᱟᱞᱮ ᱥᱮᱱ ᱫᱚ ᱡᱚᱱᱰᱨᱟ ᱠᱚ ᱪᱟᱥ ᱟᱠᱟᱫᱟ ᱵᱩᱜᱤ ᱼᱼ ᱛᱮ ᱚᱱᱟ ᱪᱟᱥ ᱠᱷᱚᱱ ᱠᱚ ᱨᱟᱠᱟᱵ ᱫᱟ ᱾ ᱟᱨ ᱡᱮᱦᱮᱛᱩ ᱢᱟᱱᱮ ᱡᱚᱱᱰᱨᱟ ᱫᱚ ᱮᱢᱱᱤ ᱛᱤᱜᱤ ᱛᱚ ᱼᱼ ᱥᱤᱭᱩᱜ ᱫᱚ ᱦᱮᱸ ᱾
ᱦᱩᱸ ᱦᱩᱸ ᱾ ᱱᱚᱛᱮ ᱫᱚ ᱡᱚᱱᱰᱨᱟ ᱫᱚ ᱱᱤᱠᱟᱹ ᱼᱼ ᱫᱚᱢᱮ ᱡᱟᱹᱥᱛᱤ ᱫᱚ ᱵᱟᱹᱱᱩᱜ ᱠᱟᱫᱟ ᱱᱚᱛᱮ ᱫᱚ ᱚᱱᱠᱟ ᱚᱲᱟᱜ ᱡᱚᱢ ᱥᱮ ᱦᱳᱭ ᱵᱟᱨ ᱯᱚᱭᱥᱟᱞᱤ ᱾ ᱠᱤᱪᱷᱩ ᱢᱟᱱᱮ ᱥᱮᱫᱟᱭ ᱫᱚᱠᱚ ᱫᱚᱢᱮ ᱠᱚ ᱪᱟᱥ ᱛᱟᱦᱮᱜ ᱱᱟᱦᱟᱜ ᱫᱚ ᱼᱼ ᱚᱱᱠᱟ ᱞᱮᱠᱟ ᱡᱚᱸᱰᱨᱟ ᱨᱮᱱᱟᱜ ᱪᱟᱹᱦᱤᱫᱟ ᱵᱟᱹᱱᱩᱜ ᱠᱟᱫᱟ ᱢᱟᱱᱮ ᱩᱱᱟᱹᱜ ᱦᱚᱲ ᱵᱟᱝ ᱼᱼ ᱠᱚ ᱪᱟᱥ ᱜᱮᱭᱟ ᱟᱫᱚ ᱢᱟᱱᱮ ᱟᱞᱮ ᱼᱼ ᱱᱮ ᱦᱚᱲ ᱜᱮ ᱠᱟᱹᱴᱤᱡ ᱡᱚᱠᱷᱚᱱ ᱩᱢᱮᱨ ᱨᱮ ᱩᱱᱫᱚ ᱧᱮᱞ ᱵᱟᱲᱟ ᱦᱩᱭ ᱠᱟᱱᱟ ᱚᱲᱟᱜ ᱠᱚᱨᱮ ᱫᱚᱢᱮ ᱛᱤᱜᱮ ᱟᱨᱠᱤ ᱡᱚᱸᱰᱨᱟ ᱠᱚᱠᱚ ᱨᱚᱜ ᱮᱨ ᱛᱟᱦᱮᱸᱫ ᱾ ᱨᱚᱦᱚᱭ ᱤᱭᱟᱹᱭ ᱛᱟᱦᱮᱸᱫ ᱠᱚ ᱛᱚ ᱱᱤᱛᱚᱜ ᱫᱚ ᱧᱮᱞᱚᱜᱚᱜ ᱠᱟᱱᱟ ᱡᱮ ᱵᱟᱝ ᱼᱼ ᱮᱨ ᱫᱚᱠᱚ ᱮᱨ ᱠᱮᱫᱟ ᱟᱹᱰᱤ ᱠᱚᱢ ᱦᱚᱲ ᱜᱮ ᱾ ᱟᱫᱚ ᱱᱚᱛᱮ ᱫᱚ ᱚᱱᱠᱟ ᱞᱮᱠᱟᱱ ᱡᱟᱭᱜᱟ ᱦᱚᱸ ᱵᱟᱝ ᱠᱟᱱᱟ ᱟᱞᱮ ᱥᱮᱫ ᱫᱚ ᱦᱚᱜᱼᱚᱭ ᱵᱩᱨᱩ ᱼᱼ ᱤᱭᱟᱹ ᱡᱟᱭᱜᱟ ᱛᱚ ᱵᱤᱨ ᱵᱩᱨᱩ ᱡᱟᱭᱜᱟ ᱠᱟᱱᱟ ᱩᱱᱟᱹᱜᱴᱟᱜ ᱼᱼ ᱦᱚᱲᱟᱜ ᱡᱟᱭᱜᱟ ᱠᱚᱫᱚ ᱫᱚᱢᱮ ᱼᱼ ᱮᱴᱟ ᱫᱚ ᱵᱟᱹᱱᱩᱜᱼᱟ ᱛᱟᱞᱮ ᱤᱱᱟᱹᱛᱮ ᱦᱳᱭᱛᱳ ᱼᱼ ᱟᱯᱮ ᱚᱱᱛᱮ ᱫᱚ ᱡᱟᱹᱥᱛᱤᱥ
ᱥᱚᱢᱚᱛᱚᱞ ᱡᱟᱭᱜᱟ
ᱦᱮᱸ ᱟᱞᱮᱥᱮᱫ ᱫᱚ ᱥᱚᱢᱟᱱ ᱡᱟᱭᱜᱟ ᱦᱮᱸ ᱥᱚᱢᱚᱛᱚᱞ ᱡᱟᱭᱜᱟ ᱠᱟᱱᱟ ᱥᱚᱢᱟᱱ ᱼᱼ ᱠᱟᱱᱟ ᱡᱟᱹᱥᱛᱤ ᱦᱚᱸ ᱦᱩᱭᱩᱜᱼᱟ ᱡᱚᱱᱰᱨᱟ ᱦᱚᱸ ᱦᱩᱭ ᱦᱚᱸ ᱵᱟᱹᱲᱛᱤ ᱜᱮ ᱦᱩᱭᱩᱜᱼᱟ ᱡᱮᱢᱚᱱ ᱛᱩᱲᱤ ᱠᱚᱦᱚᱸ ᱼᱼ ᱛᱟᱯᱚ ᱠᱚᱢ ᱦᱚᱸ ᱛᱟᱨᱯᱚᱨ ᱟ ᱼᱼ ᱦᱳ ᱟᱞᱮᱥᱮᱱ ᱫᱚ ᱟᱹᱰᱤ ᱵᱟᱹᱲᱛᱤ ᱠᱩ ᱼᱼ ᱪᱟᱥᱟ ᱯᱩᱞᱩᱥᱩ ᱫᱟᱲᱤᱜᱼᱟ ᱟᱨ ᱟᱹᱰᱤ ᱡᱟᱹᱥᱛᱤ ᱜᱮ ᱦᱩᱭᱩᱜᱼᱟ ᱟᱨᱠᱤ ᱚᱱᱟ ᱼᱼ ᱚᱱᱟ ᱠᱚᱫᱚ ᱥᱚᱢᱚᱛᱚᱞ ᱡᱟᱜᱟ ᱨᱮᱢᱟᱛᱚ ᱼᱼ ᱦᱩᱭᱩᱜᱼᱟ ᱡᱮᱦᱛᱩ ᱟᱞᱮ ᱫᱚ ᱢᱟᱱᱮ ᱫᱷᱤᱨᱤ ᱼᱼ ᱫᱤᱥᱚᱢ ᱥᱮ ᱚᱱᱠᱟ ᱵᱩᱨᱩ ᱫᱤᱥᱚᱢ ᱫᱚ ᱵᱟᱝ ᱥᱮ ᱾ ᱠᱮᱱᱮᱞ ᱫᱚ ᱵᱟᱝ ᱟᱞᱮ ᱥᱮᱱ ᱫᱚ ᱚᱱᱟ ᱟᱨᱠᱤ ᱮᱸᱜ ᱵᱟᱹᱫ ᱵᱟᱹᱭᱦᱟᱹᱲ ᱨᱮᱜᱮ ᱚᱱᱟ ᱯᱷᱤᱞᱴᱟᱨ ᱠᱚ ᱵᱤᱫᱟ ᱟᱨᱠᱤ ᱯᱷᱤᱞᱴᱟᱨ ᱢᱟᱱᱮ ᱢᱤᱥᱤᱱ ᱥᱮᱞᱳ ᱫᱟᱜᱽ ᱨᱮᱭᱟᱜ ᱠᱳᱱᱳ ᱥᱚᱝᱠᱚᱴ ᱵᱟᱝ ᱵᱟᱝᱛᱮ ᱪᱟᱥᱵᱟᱥᱟ ᱢᱟᱱᱮ ᱱᱤᱡᱮᱨᱟᱜ ᱥᱤᱞᱳ ᱱᱤᱡᱮᱨ ᱤᱪᱪᱷᱟᱹ ᱢᱚᱛᱚ ᱟᱢ ᱡᱩᱫᱤᱢ ᱢᱮᱱᱠᱷᱟᱡ ᱜᱟᱯᱟ ᱫᱟᱜᱽ ᱤᱧ ᱦᱟᱛᱟᱣᱟ ᱜᱟᱯᱟᱜᱮ ᱫᱟᱜᱽ ᱮᱢ ᱛᱤᱥ ᱫᱟᱜᱽ ᱞᱟᱜᱟᱣ ᱢᱟ ᱩᱱ ᱞᱤᱞᱳᱜ ᱜᱮ ᱢᱟ ᱡᱚᱱᱰᱟᱨᱟ ᱪᱟᱥ ᱨᱮᱢᱟ ᱟᱹᱰᱤ ᱵᱟᱹᱲᱛᱤ ᱜᱮ ᱫᱟᱜᱽ ᱞᱟᱜᱟᱜᱼᱟ ᱟᱫᱚ ᱡᱟ ᱠᱟᱨᱚᱱ ᱛᱮᱞᱮ ᱥᱮ ᱟᱱᱼᱟ ᱡᱚᱛᱚ ᱯᱷᱚᱥᱚᱞ ᱜᱮ ᱢᱳᱴᱟ ᱢᱩᱴᱤ ᱞᱟᱹᱠᱛᱤ ᱠᱟᱱᱟ ᱚᱱᱟ ᱠᱚᱫᱚ ᱢᱟᱱᱮ ᱡᱚᱛᱚ ᱜᱮ ᱪᱟᱥᱵᱟᱥ ᱫᱚ ᱟᱞᱮ ᱥᱮᱱ ᱫᱚ ᱦᱩᱭᱩᱜ ᱠᱟᱱᱟ ᱱᱤᱛ ᱫᱷᱟᱨᱤᱡ ᱫᱚ ᱦᱟᱸᱜ
ᱚ ᱟᱪᱪᱷᱟ ᱟᱫᱚ ᱦᱮᱸ ᱟᱫᱚ ᱚᱱᱛᱮ ᱫᱚ ᱫᱟᱜᱽ ᱨᱮᱱᱟᱜ ᱛᱚ ᱚᱵᱷᱟᱵᱽ ᱵᱟᱝ ᱱᱩ
ᱦᱮᱸ ᱠᱟᱨᱚᱢ ᱥᱮᱨᱢᱟ ᱫᱟᱜᱽ ᱚᱠᱛᱚ ᱛᱟᱜᱤ ᱨᱮ ᱫᱟᱜᱽ ᱛᱟᱦᱚᱞᱮ ᱠᱷᱟᱹᱡ ᱢᱟ ᱦᱩᱭᱩᱜᱼᱟ
ᱵᱟᱝ ᱵᱟᱝ ᱦᱩᱭᱩᱜᱼᱟ᱾ ᱟᱫᱚ ᱞᱟᱹᱭ ᱫᱟᱹᱧ ᱚᱱᱛᱮ ᱫᱚ ᱥᱚᱢᱚᱛᱚᱞ ᱜᱮᱭᱟ ᱛᱚ ᱜᱚᱴᱟᱜᱮ ᱟᱫᱚ ᱞᱟᱹᱭ ᱫᱟᱹᱧ ᱱᱤᱠᱟᱹ ᱵᱚᱨᱥᱟ ᱨᱮᱫᱚ ᱛᱚ ᱟᱱᱟᱡ ᱠᱚ ᱠᱚᱫᱚ ᱦᱩᱭᱩᱜ ᱜᱮᱭᱟ ᱥᱮ ᱵᱟᱝ
ᱚᱱᱮ ᱱᱚᱝᱠᱟ ᱥᱚᱵᱡᱤ
ᱦᱮᱸ ᱵᱚᱨᱥᱟ ᱨᱮ ᱟᱱᱟᱡ ᱠᱚᱫᱚ ᱠᱟᱹᱴᱤᱡᱽ ᱢᱟᱱᱮ ᱟᱫᱚ ᱡᱟᱦᱟᱸ ᱢᱟᱱᱮ ᱵᱚᱨᱥᱟ ᱨᱤ ᱡᱟᱦᱟᱸ ᱯᱷᱚᱴ ᱫᱟᱜ ᱦᱩᱭᱩᱜᱼᱟ ᱟᱨ ᱵᱟᱫ ᱵᱟᱹᱠᱤ ᱯᱷᱚᱥᱚᱞ ᱠᱚᱫᱚ ᱟᱫᱚ ᱟᱞᱮ ᱥᱮᱱ ᱫᱚ ᱫᱟᱜᱽ ᱡᱟᱹᱲᱤ ᱨᱮᱦᱚᱸᱚᱭ ᱢᱟᱱᱮ ᱩᱱᱟᱹᱜᱴᱟ ᱫᱚ ᱰᱩᱵᱟᱹᱭ ᱠᱚ ᱟᱥᱚᱞ ᱠᱷᱚᱱ ᱫᱚ ᱟᱨ ᱡᱟᱨ ᱠᱚᱱᱛᱮ ᱱᱮᱛᱚᱜ ᱠᱟᱱᱟ ᱟᱨ ᱡᱟᱦᱟᱸ ᱢᱟᱱᱮ ᱤᱭᱟᱹ ᱡᱟᱭᱜᱟ ᱠᱟᱱᱟ ᱡᱟᱦᱟᱸ ᱯᱩᱨᱟᱹ ᱜᱮ ᱮᱠᱫᱚᱢ ᱢᱟᱱᱮ ᱠᱷᱟᱞ ᱡᱟᱭᱜᱟ ᱠᱟᱱᱟ ᱢᱟᱱᱮ ᱡᱚᱞᱟᱨ
ᱦᱩᱸ
ᱵᱟᱹᱭᱦᱟᱹᱲ ᱯᱨᱚᱵᱮᱢ ᱴᱟᱜ ᱦᱩᱭᱩᱜᱼᱟ ᱚᱱᱟ ᱠᱚ ᱨᱮᱱᱟ ᱦᱩᱞ
ᱦᱩᱲᱩ ᱠᱚ ᱠᱷᱟᱹᱞᱤ ᱢᱟᱱᱮ ᱵᱟᱠᱚ ᱪᱟᱥ ᱨᱟᱠᱟᱵ ᱫᱟᱲᱮᱭᱟᱜᱼᱟ ᱟᱨ ᱵᱟᱫ ᱵᱟᱹᱠᱤ ᱡᱟᱦᱟᱸ ᱰᱟᱸᱜᱟ ᱡᱟᱭᱜᱟ ᱢᱮᱱᱟᱜᱼᱟ ᱚᱱᱟ ᱰᱟᱸᱜᱟ ᱠᱚᱨᱮ ᱫᱚ ᱢᱚᱴᱟ ᱢᱩᱴᱤ ᱡᱚ ᱢᱟᱱᱮ ᱡᱚᱛᱚ ᱟᱞᱮ ᱥᱮᱱᱟᱜ ᱡᱟᱭᱜᱟ ᱫᱚ ᱠᱤᱪᱷᱩ ᱠᱤᱪᱷᱩ ᱡᱟᱭᱜᱟ ᱠᱷᱟᱞᱤ ᱦᱩᱲᱩ ᱜᱮ ᱪᱟᱥ ᱜᱚᱱᱚᱜᱼᱟ ᱚᱸᱰᱮ ᱫᱚ ᱞᱟᱛᱟᱨ ᱜᱮ ᱚᱱᱟ ᱡᱟᱭᱜᱟ ᱫᱚ ᱦᱩᱲᱩ ᱪᱷᱟ
ᱚ ᱟᱪᱪᱷᱟ
ᱫᱚ ᱪᱮᱫ ᱚᱱᱟ ᱚᱱᱟ ᱠᱚ ᱡᱟᱭᱜᱟ ᱜᱮ ᱰᱩᱵᱟᱹᱜᱼᱟ ᱟᱨ ᱯᱟᱛᱷᱩ ᱨᱮ ᱛᱟᱦᱮᱱᱟ ᱚᱱᱟ ᱪᱚᱴ ᱠᱚᱨᱮ ᱚᱱᱟ ᱠᱚ ᱡᱟᱭᱜᱟ ᱨᱮᱫᱚ ᱟᱹᱰᱤ ᱵᱟᱹᱲᱛᱤ ᱜᱮ ᱦᱩᱭᱩᱜᱼᱟ᱾
ᱟᱪᱷᱟ ᱴᱷᱤᱠᱟᱹᱱ ᱜᱮᱭᱟ ᱛᱟᱦᱚᱞᱮ ᱢᱟᱱᱮ